ᱦᱮᱸ ᱡᱚᱦᱟᱨ ᱜᱮ ᱡᱚᱦᱟᱨ ᱜᱮ ᱜᱚᱢᱠᱮ
ᱡᱚᱦᱟᱨ ᱜᱮ ᱜᱚᱢᱠᱮ ᱦᱮᱸ ᱡᱚᱦᱟᱨ ᱜᱮ ᱪᱮᱫ ᱠᱚ ᱵᱤᱱ ᱪᱤᱠᱟᱹ ᱵᱟᱲᱟᱭ ᱮᱫᱟ ᱟ. ᱵᱤᱱ?
ᱪᱮᱫ ᱦᱚᱸ ᱵᱟᱹᱞᱤᱧ ᱪᱤᱠᱟᱹ ᱵᱟᱲᱟᱭ ᱮᱫᱟ ᱱᱚᱜᱼᱚᱭ ᱫᱩᱲᱩᱵ ᱵᱟᱲᱟ ᱟᱠᱟᱱᱟᱞᱤᱧ ᱟᱨ ᱫᱩᱲᱩᱵ ᱠᱟᱛᱮ ᱱᱚᱜᱼᱚᱭ ᱨᱚᱯᱚᱲᱼᱼ ᱦᱚᱲ ᱠᱚ ᱦᱩᱭᱩᱜ ᱠᱟᱱᱟ ᱱᱚᱣᱟ ᱮᱯ ᱨᱮᱜᱮ ᱱᱟᱦᱟᱜ ᱟᱵᱮᱱ ᱜᱮ ᱞᱟᱹᱭ ᱵᱮᱱ ᱛᱟᱦᱚᱞᱮ ᱪᱮᱫ ᱠᱚᱵᱮᱱ ᱠᱟᱹᱢᱤᱭ ᱮᱫᱟ ᱱᱤᱛ ᱵᱮᱲᱟ ᱫᱚ ᱱᱟᱦᱟᱜ
ᱜᱚᱝᱠᱮ ᱟᱹᱞᱤᱧ ᱢᱟ ᱦᱚᱸᱜᱼᱚᱭ ᱵᱮᱨᱮᱫ ᱵᱟᱲᱟ ᱠᱟᱛᱮᱫ ᱩᱸᱼᱼ ᱫᱟᱹᱛᱟᱹᱱᱤ ᱵᱟᱲᱟ ᱠᱟᱛᱮᱫ ᱡᱚᱢ ᱵᱟᱲᱟ ᱠᱟᱛᱮᱜ ᱠᱟᱹᱡ ᱞᱤᱧ ᱫᱩᱲᱩᱵ ᱵᱟᱲᱟ ᱟᱠᱟᱱᱟ ᱛᱟᱼᱼ ᱳ ᱛᱮ ᱱᱚᱣᱟ ᱨᱚᱯᱚᱲ ᱵᱟᱲᱟ ᱦᱩᱭᱩᱜ ᱠᱟᱱᱟ ᱱᱚᱣᱟ ᱮᱯᱥ ᱨᱮᱜᱮᱼᱼ
ᱩᱢ ᱦᱩᱸ
ᱨᱚᱯᱚᱲ ᱫᱚ ᱦᱟᱸᱜ ᱦᱩᱭᱩᱜ ᱠᱟᱱ ᱜᱮᱭᱟ ᱛᱟᱦᱞᱮ ᱜᱚᱢᱠᱮ ᱟᱨ ᱢᱤᱫᱴᱮᱱ ᱥᱟᱠᱟᱢ ᱱᱤᱭᱮ ᱞᱟᱝ ᱜᱟᱞᱢᱟᱨᱟᱣ ᱞᱮᱠᱷᱟᱱ ᱦᱟᱸᱜ ᱵᱮᱥ ᱦᱩᱭ ᱠᱚᱜ-ᱟ ᱪᱮᱫᱟᱜ ᱡᱮ ᱢᱤᱫᱴᱮᱱ ᱜᱟᱞᱢᱟᱨᱟᱣ ᱨᱮᱭᱟᱜ ᱫᱟᱣ ᱵᱟᱱᱟ ᱦᱚᱲ ᱞᱟᱝ ᱫᱚᱦᱚ ᱫᱟᱲᱮᱟᱜ-ᱟ ᱚᱱᱟ ᱫᱚ ᱦᱳᱭ ᱥᱮ
ᱦᱳᱭ ᱥᱮ ᱦᱮᱸ ᱜᱚᱝᱠᱮ ᱪᱮᱫ ᱥᱟᱠᱟᱢ ᱤᱫᱤ ᱠᱟᱛᱮᱫ ᱞᱟᱝ ᱜᱟᱞᱢᱟᱨᱟᱣ ᱠᱮᱭᱟ ᱠᱟᱹᱡ ᱵᱤᱱ ᱞᱟᱹᱭ ᱞᱮᱠᱷᱟᱱ ᱟᱹᱰᱤᱼᱼ ᱱᱟᱯᱟᱭ ᱠᱚᱜ-ᱟ
ᱦᱳᱭ ᱥᱟᱼᱼ ᱥᱟᱠᱟᱢ ᱫᱚ ᱱᱟᱦᱟᱸᱜ ᱡᱟᱦᱟᱸᱴᱟᱜ ᱜᱮ ᱮᱱᱛᱮᱱ ᱟᱵᱚᱣᱟᱜ ᱥᱚᱢᱟᱡ ᱵᱟᱨᱮ ᱛᱮ ᱥᱮ ᱯᱚᱨᱚᱵ ᱯᱩᱡᱟᱹ ᱡᱟᱦᱟ ᱱᱟᱜ ᱜᱮ ᱥᱮ ᱡᱟᱦᱟ ᱱᱟᱜ ᱵᱟᱨᱮ ᱛᱮᱜᱮ ᱵᱮᱱ ᱢᱚᱱᱮ ᱞᱮᱠᱷᱟᱡ ᱜᱮ ᱚᱱᱟ ᱫᱚ ᱟᱵᱮᱱ ᱡᱟᱦᱟᱸᱱᱟᱜ ᱵᱮᱱ ᱫᱤᱥᱟᱹᱭᱮᱫ ᱠᱟᱱ ᱠᱷᱟᱡ ᱵᱮᱱ ᱞᱟᱹᱭᱟ ᱵᱟᱠᱷᱟᱡ ᱫᱚ ᱟᱹᱞᱤᱧ ᱜᱮᱞᱤᱧ ᱞᱟᱹᱭᱮᱫᱟ᱾
ᱟᱪᱪᱷᱟ ᱟᱹᱵᱤᱱ ᱞᱟᱦᱟ ᱞᱟᱹᱭ ᱞᱮᱵᱤᱱ ᱛᱟᱨᱯᱚᱨᱮ ᱟᱞᱤᱧ ᱞᱤᱧ ᱞᱟᱹᱭᱫᱟ ᱾
ᱟᱪᱪᱷᱟ ᱛᱟᱦᱚᱞᱮ ᱫᱚ ᱴᱚᱯᱤᱠ ᱫᱚ ᱠᱟᱱ ᱛᱟᱞᱟᱝᱟ ᱱᱚᱣᱟ ᱮᱸ ᱢᱳᱵᱟᱭᱤᱞ ᱱᱚᱝᱠᱟ ᱰᱤᱵᱷᱟᱭᱤᱥ ᱵᱟᱨᱮᱛᱮ ᱱᱟᱦᱟᱜ ᱱᱚᱣᱟ ᱪᱮᱫ ᱠᱚ ᱚᱱᱟ ᱴᱮᱠᱱᱳᱞᱚᱡᱤ ᱵᱟᱨᱮᱛᱮ ᱦᱳᱭᱥᱮ,
ᱦᱮᱸ ᱦᱮᱸ,
ᱟᱨ ᱱᱤᱛ ᱠᱟᱛᱮ ᱵᱚᱱ ᱧᱮᱞᱮᱫ ᱠᱟᱱᱟ ᱱᱟᱦᱟᱸᱜ ᱴᱮᱠᱱᱳᱞᱚᱡᱤ ᱫᱚ ᱟᱹᱰᱤ ᱟᱸᱴ ᱟᱵᱚ ᱫᱤᱥᱚᱢ ᱨᱮᱫᱚ ᱱᱟᱦᱟᱸᱜ ᱢᱮᱱᱟᱜ-ᱟ᱾ ᱟᱨ ᱜᱚᱴᱟ ᱫᱤᱥᱚᱢ ᱜᱮ ᱱᱟᱦᱟᱸᱜ ᱴᱮᱠᱱᱳᱞᱚᱡᱤ ᱠᱩ ᱤᱭᱩᱡᱮᱫ ᱠᱟᱱᱟ ᱵᱩᱱ ᱡᱮᱢᱚᱱ ᱢᱤᱫᱴᱟᱝ ᱴᱮᱠᱱᱳᱞᱚᱡᱤ
ᱴᱮᱠᱱᱳᱞᱚᱡᱤ ᱟᱵᱩ ᱵᱩᱱ ᱤᱭᱩᱡᱮᱫ ᱠᱟᱱᱟ ᱱᱚ-ᱚᱭ ᱯᱷᱳᱱ ᱢᱮᱱᱟᱜ-ᱟ ᱦᱳᱭ ᱥᱮ
ᱱᱚᱣᱟ ᱫᱚ ᱨᱮᱭᱟᱜ ᱠᱟᱹᱢᱤ ᱫᱚ ᱠᱟᱱᱟ ᱠᱷᱟᱹᱞᱤ ᱨᱤᱪᱟᱨᱡ ᱛᱟᱦᱮᱸ ᱞᱮᱱᱠᱷᱟᱱ ᱱᱟᱦᱟᱸᱜ ᱟᱵᱩ ᱡᱟᱦᱟᱸ ᱛᱤᱱᱟᱹᱜ ᱡᱷᱟᱹᱞ ᱨᱮᱜᱮ ᱵᱩᱱ ᱛᱟᱦᱮᱱ ᱢᱤᱫ ᱜᱷᱟᱹᱲᱤᱡ ᱛᱮ ᱟᱵᱚ ᱵᱩᱱ ᱮᱠᱫᱩᱥ ᱨᱮ ᱢᱟᱱᱮ ᱢᱤᱫ ᱟᱵᱩ ᱫᱚ ᱵᱩᱱ ᱠᱩᱞᱤ ᱡᱚᱝ-ᱚ ᱫᱟᱲᱮᱭᱟᱜ-ᱟ ᱡᱟᱦᱟ ᱱᱟᱜ᱾ ᱫᱤᱠᱠᱟᱹᱛ ᱠᱚ ᱢᱮᱱᱟᱜ ᱠᱷᱟᱡ ᱥᱮ ᱟᱴᱠᱟ ᱵᱟᱴᱠᱟ ᱨᱩᱣᱟᱹ ᱦᱟᱹᱥᱩ
ᱨᱩᱣᱟᱹ ᱦᱟᱹᱥᱩ
ᱦᱳᱭ ᱥᱮ ᱡᱟᱦᱟ ᱱᱟᱜ ᱢᱟᱱᱮ ᱥᱟᱺᱜᱤᱧ ᱥᱩᱨ ᱨᱮᱱᱟᱜ ᱠᱷᱚᱵᱚᱨ ᱢᱤᱫ ᱫᱷᱟᱣ ᱛᱮ ᱢᱤᱫ ᱥᱮᱠᱮᱱᱰ ᱨᱮ ᱢᱤᱫ ᱢᱤᱱᱤᱴ ᱨᱮᱵᱩᱱ ᱟᱵᱩ ᱵᱩᱱ ᱟᱸ ᱤᱫᱤ ᱟᱹᱜᱩ ᱫᱟᱲᱮᱭᱟᱜ-ᱟ ᱦᱳᱭᱥᱮ᱾ ᱟᱫᱚ ᱱᱚᱣᱟ ᱢᱤᱫᱴᱮᱱ ᱰᱤᱵᱷᱟᱭᱤᱥ ᱟᱹᱰᱤ ᱢᱚᱸᱡᱽ ᱦᱩᱭᱱᱟ ᱟᱨ ᱱᱚᱣᱟ ᱰᱤᱵᱷᱟᱭᱤᱥ ᱨᱮᱫᱚ ᱱᱟᱦᱟᱜ ᱟᱹᱰᱤ ᱟᱸᱴ ᱢᱟᱱᱮ ᱯᱷᱟᱭᱫᱟ ᱢᱮᱱᱟᱜ-ᱟ ᱡᱮᱢᱚᱱ ᱟᱵᱮᱱ ᱵᱤᱰᱭᱳ ᱦᱚᱸᱵᱮᱱ ᱵᱮᱱᱟᱣ ᱫᱟᱲᱮᱭᱟᱜ-ᱟ᱾ ᱯᱷᱳᱴᱳ ᱦᱚᱸᱵᱮᱱ ᱫᱟᱲᱮᱭᱟᱜ-ᱟ ᱟᱨ ᱱᱟᱦᱟᱸᱜ ᱵᱤᱰᱭᱳ ᱠᱚᱞ ᱚᱰᱤᱭᱳ ᱠᱚᱞ ᱡᱚᱛᱚ ᱡᱚᱛᱚ ᱜᱮ ᱦᱩᱭᱩᱜ-ᱟ ᱱᱟᱦᱟᱸᱜ ᱦᱳᱭᱥᱮ ᱟᱨ ᱥᱟᱱᱟᱢ ᱨᱚᱠᱚᱢ ᱢᱮᱱᱟᱜ-ᱟ ᱱᱚᱣᱟ ᱨᱮᱫᱚ ᱱᱟᱦᱟᱸᱜ ᱡᱮᱢᱚᱱ ᱥᱳᱥᱟᱞ ᱢᱤᱰᱤᱭᱟ ᱱᱚᱣᱟ ᱠᱷᱚᱡ ᱵᱮᱱ ᱪᱟᱹᱞᱩ ᱫᱟᱲᱮᱭᱟᱜ-ᱟ᱾ ᱟᱨ ᱟᱹᱰᱤ ᱜᱟᱱ ᱨᱚᱠᱚᱢ ᱱᱤᱭᱩᱡ ᱠᱚ ᱥᱮ ᱥᱚᱢᱟᱪᱟᱨ ᱠᱚᱵᱮᱱ ᱧᱮᱞ ᱫᱟᱲᱮᱭᱟᱜ-ᱟ, ᱦᱳᱭ ᱟᱨ ᱫᱚ ᱟᱵᱮᱱ ᱞᱟᱹᱭ ᱞᱮᱵᱮᱱ,
ᱟᱫᱚ ᱜᱚᱝᱠᱮ ᱱᱚᱣᱟ ᱢᱟ ᱟᱹᱰᱤ ᱱᱟᱯᱟᱭ ᱜᱮᱵᱤᱱ ᱞᱟᱹᱭ ᱠᱮᱫᱟ ᱡᱮ ᱱᱚᱣᱟ ᱢᱳᱵᱟᱭᱤᱞ ᱥᱮ ᱱᱚᱣᱟ ᱠᱤᱪᱷᱩ ᱱᱚᱣᱟ ᱡᱟᱸᱦᱟ ᱰᱤᱵᱷᱟᱭᱤᱥ ᱢᱮᱱᱟᱜ-ᱟ ᱱᱚᱣᱟ ᱠᱚᱛᱮ ᱟᱵᱚ ᱡᱮ ᱥᱟᱺᱜᱤᱧ ᱫᱤᱥᱚᱢ ᱠᱚ ᱢᱟᱱᱮ ᱥᱩᱨ ᱫᱤᱥᱚᱢ ᱨᱮ ᱟᱹᱜᱩ ᱠᱟᱜ ᱵᱚᱱ ᱞᱮᱠᱟ ᱵᱚᱱ ᱵᱩᱡᱷᱟᱹᱣ ᱮᱫᱟ᱾ ᱢᱟᱱᱮ ᱦᱚᱲ ᱠᱚ ᱥᱟᱶ ᱨᱚᱯᱚᱲ ᱵᱟᱲᱟ ᱛᱮ ᱛᱟᱨᱯᱚᱨ ᱵᱷᱤᱰᱭᱳ ᱠᱚᱞ ᱛᱮ ᱧᱮᱯᱮᱞ ᱵᱟᱲᱟᱛᱮ ᱟᱹᱰᱤ ᱩᱢ ᱱᱟᱯᱟᱭ ᱜᱮᱭᱟ ᱢᱮᱱᱠᱷᱟᱱ ᱠᱤᱪᱷᱩ ᱠᱤᱪᱷᱩ ᱠᱷᱮᱛᱛᱮᱨᱮ ᱨᱮ ᱡᱟᱦᱟᱸ ᱟᱵᱚ ᱥᱟᱱᱛᱟᱲ ᱦᱚᱯᱚᱱ ᱠᱚ ᱢᱮᱱᱟᱜ ᱠᱚᱣᱟ ᱠᱤᱱᱛᱩ ᱱᱚᱣᱟ ᱨᱮᱱᱟᱜ ᱩᱯᱚᱡᱩᱠᱛᱚ ᱵᱮᱵᱚᱦᱟᱨ ᱢᱟᱱᱮ ᱡᱟᱦᱟᱸ ᱤᱭᱩᱡ ᱴᱟᱜ ᱫᱚ ᱴᱷᱤᱠ ᱴᱷᱟᱠ ᱵᱟᱠᱚ ᱠᱚᱨᱟᱣ ᱫᱟᱲᱮᱭᱟᱜ ᱠᱟᱱᱟ ᱠᱚ ᱾ ᱟᱫᱚ ᱱᱚᱣᱟ ᱵᱤᱥᱚᱭ ᱛᱮ ᱟᱹᱵᱤᱱ ᱪᱮᱫ ᱵᱤᱱ ᱞᱟᱹᱭ ᱠᱮᱭᱟ ᱡᱮ ᱪᱮᱫ ᱞᱮᱠᱟ ᱤᱭᱩᱡ ᱵᱟᱲᱟ ᱞᱮᱠᱷᱟᱱ ᱠᱚ ᱱᱟᱯᱟᱭ ᱠᱚᱜ-ᱟ?
ᱡᱮ ᱟᱵᱩ ᱴᱷᱮᱡ ᱚᱱᱠᱟ ᱥᱚᱢᱟ ᱥᱚᱢ ᱢᱮᱥᱤᱱ ᱢᱮᱱᱟᱜ-ᱟ ᱟᱵᱩ ᱴᱷᱮᱱ ᱚᱱᱟ ᱰᱤᱵᱷᱟᱭᱤᱥ ᱢᱮᱱᱟᱜ-ᱟ ᱡᱟᱦᱟᱸ ᱫᱚ ᱟᱵᱩ ᱚᱱᱟ ᱢᱚᱡᱽ ᱛᱮ
ᱫᱤᱥᱚᱢ ᱫᱩᱱᱤᱭᱟᱹ ᱨᱮᱱ
ᱫᱤᱥᱚᱢ ᱫᱩᱱᱤᱭᱟᱹ ᱨᱮᱱ ᱦᱚᱲ
ᱡᱟᱜᱽᱨᱩᱠ ᱫᱟᱲᱤᱜ-ᱟ ᱢᱟᱱᱮ ᱢᱟᱱᱮ ᱥᱟᱱᱟᱢ ᱥᱳᱥᱟᱞ ᱢᱤᱰᱤᱭᱟ ᱨᱮᱜᱮ ᱢᱤᱱᱟᱜ-ᱟ ᱾ ᱡᱮᱢᱚᱱ ᱢᱤᱫᱴᱮᱱ ᱟᱵᱮᱱ ᱵᱮᱱ ᱧᱮᱞ ᱡᱮ
ᱜᱚᱝᱠᱮ ᱨᱚᱲ ᱠᱟᱹᱡ ᱦᱩᱸ ᱠᱟᱴᱟ ᱠᱟᱴᱟ ᱟᱸᱢᱚᱜ ᱠᱟᱱ ᱛᱟᱹᱵᱤᱱᱟ ᱠᱟᱴᱤ ᱠᱟᱴᱤ ᱧᱚᱸᱜ ᱯᱚᱨᱤᱥᱠᱟᱨ ᱵᱟᱝ ᱟᱸᱢᱚᱜ ᱠᱟᱱᱟ ᱾
ᱦᱮᱸ ᱱᱤᱛᱳᱜ ᱨᱚᱲ ᱵᱤᱱ ᱾
ᱦᱳᱭ, ᱦᱮᱞᱳ ᱾
ᱦᱮᱸ ᱱᱤᱛᱚᱜ ᱫᱚ ᱟᱸᱡᱚᱢᱚᱜ ᱠᱟᱱᱟ ᱯᱚᱨᱤᱥᱠᱟᱨ ᱧᱚᱜ ᱾
ᱦᱳᱭ ᱛᱚ ᱟᱫᱚ ᱥᱳᱥᱟᱞ ᱢᱤᱰᱤᱭᱟ ᱠᱷᱚᱡ ᱱᱟᱦᱟᱜ ᱟᱹᱰᱤ ᱟᱸᱴ ᱡᱮᱢᱚᱱ ᱢᱤᱫᱴᱮᱱ ᱟᱨ ᱧᱟᱢᱮᱫ ᱠᱟᱱᱟ ᱟᱨ ᱥᱳᱥᱟᱞ ᱢᱤᱰᱤᱭᱟ ᱠᱷᱚᱡ ᱱᱟᱦᱟᱜ ᱟᱹᱰᱤᱜᱟᱱ ᱟᱵᱚ ᱟᱵᱚ ᱦᱚᱸ ᱢᱤᱫᱴᱮᱱ ᱥᱳᱥᱟᱞ
ᱟᱵᱚ ᱟᱵᱚ ᱦᱚ ᱢᱤᱫᱴᱮᱱ ᱥᱳᱥᱟᱞ ᱟᱨ ᱟᱵᱚ ᱦᱚᱸ ᱟᱵᱚᱣᱟᱜ ᱥᱚᱢᱟᱡᱽ ᱨᱮᱭᱟᱜ ᱵᱷᱟᱥᱟ ᱥᱮ ᱥᱚᱢᱟᱡᱽ ᱨᱮᱭᱟᱜ ᱟᱹᱨᱤᱪᱟᱹᱞᱤ
ᱟᱨᱦᱚᱸ ᱟᱹᱰᱤ ᱜᱟᱱ ᱡᱤᱱᱤᱥ ᱚᱱᱠᱟ ᱵᱩᱱ ᱤᱭᱟᱹ ᱫᱟᱲᱮᱭᱟᱜ-ᱟ ᱟ ᱵᱟᱰᱟᱭ ᱪᱩ ᱫᱟᱹᱲᱤ ᱟᱹᱠᱩᱣᱟ ᱵᱩᱱ ᱡᱟᱦᱟᱸ ᱵᱚᱱ ᱦᱤᱲᱤᱧᱮᱫ ᱠᱟᱱ ᱟᱵᱚ ᱱᱤᱛᱚᱜ ᱟᱭᱢᱟ ᱛᱩᱫᱟᱜ ᱨᱩ ᱠᱩ ᱚᱱᱟ ᱠᱚᱵᱚᱱ ᱪᱮᱫ ᱫᱟᱹᱲᱤ ᱟᱹᱠᱩᱣᱟ ᱴᱟᱢᱟᱠ ᱨᱩ ᱠᱩ ᱥᱮᱨᱮᱧ ᱠᱚ ᱾ ᱞᱮᱠᱟ ᱪᱟᱥ ᱠᱟᱹᱢᱤ ᱚᱱᱟ ᱠᱚ᱾ ᱟᱨᱦᱚᱸ ᱟᱹᱰᱤᱜᱟᱱ ᱢᱮᱱᱟᱜ-ᱟ ᱟᱨ ᱚᱞᱚᱜ ᱯᱟᱲᱦᱟᱜ ᱠᱩᱢᱟ ᱱᱟᱦᱟᱜ ᱱᱤᱛ
ᱚᱞᱚᱜ ᱯᱟᱲᱦᱟᱜ ᱠᱚᱢᱟ ᱱᱟᱦᱟᱜ ᱱᱤᱛᱚᱜ ᱢᱟ ᱚᱲᱟᱜ ᱠᱷᱚᱡ ᱜᱮ ᱫᱩᱲᱩᱵ ᱠᱟᱛᱮ ᱵᱚᱱ ᱚᱞᱚᱜ ᱯᱟᱲᱦᱟᱣ ᱫᱟᱲᱮᱭᱟᱜ-ᱟ ᱾ ᱦᱳᱭ, ᱜᱚᱝᱠᱮ
ᱪᱮᱫ ᱞᱮᱠᱟ ᱪᱚᱝ ᱜᱚᱝᱠᱮ ᱟᱹᱵᱤᱱ ᱨᱚᱲ ᱜᱮ ᱠᱞᱤᱭᱟᱨ ᱧᱚᱜ ᱵᱟᱝ ᱟᱸᱡᱚᱢᱚᱜ ᱠᱟᱱ ᱛᱟᱵᱤᱱᱟ ᱾
ᱢᱮᱱ ᱮᱫᱟᱞᱤᱧ ᱵᱟᱹᱲᱤᱡ ᱵᱮᱱ ᱤᱭᱩᱡᱽ ᱠᱷᱟᱡ ᱫᱚ ᱵᱟᱹᱲᱤᱡ ᱜᱮ ᱠᱟᱹᱢᱤᱜ-ᱟ ᱚᱱᱟ ᱦᱚᱸ ᱟᱨ ᱡᱮᱢᱚᱱ ᱚᱱᱟ ᱨᱮ ᱴᱟᱭᱤᱢ ᱵᱮᱱ ᱯᱟᱥᱟ ᱾
ᱚᱱᱟᱨᱮ ᱴᱟᱭᱮᱢ ᱵᱮᱱ ᱯᱟᱥ
ᱛᱟᱦᱞᱮ ᱫᱚ ᱚᱱᱟ ᱫᱚ ᱴᱟᱭᱤᱢ ᱯᱟᱥ ᱞᱮᱠᱷᱟᱡ ᱫᱚ ᱥᱚᱢᱚᱭ ᱠᱚ ᱪᱟᱵᱟᱜ-ᱟ ᱛᱚ ᱾ ᱦᱮᱸ ᱾
ᱪᱟᱵᱟᱜ-ᱟ ᱛᱚ ᱾ ᱦᱩᱸ ᱾ ᱟᱫᱚ ᱜᱚᱝᱠᱮ ᱟᱹᱞᱤᱧ ᱞᱤᱧ ᱞᱟᱹᱭ ᱮᱫᱟ ᱡᱮᱢᱚᱱ ᱱᱤᱛᱚᱜ ᱫᱚ ᱢᱳᱵᱟᱭᱤᱞ ᱞᱮᱠᱟᱱ ᱰᱤᱵᱷᱟᱭᱤᱥ ᱡᱟᱦᱟᱸ ᱢᱮᱱᱟᱜ-ᱟ ᱱᱚᱣᱟ ᱛᱚ ᱢᱟᱱᱮ ᱚᱞᱚᱜ ᱯᱟᱲᱦᱟᱣ ᱥᱟᱶ ᱥᱟᱶᱛᱮ ᱱᱚᱣᱟ ᱠᱤᱪᱷᱩ ᱠᱟᱹᱣᱰᱤ ᱦᱚᱸ ᱤᱱ ᱠᱟᱢ ᱢᱟᱱᱮ ᱨᱳᱡᱽᱜᱟᱨ ᱫᱚᱭ ᱜᱟᱱᱚᱜ ᱠᱟᱱ ᱜᱮᱭᱟ ᱾
ᱦᱮᱸ ᱦᱮᱸ ᱦᱳᱭ ᱡᱩᱫᱤ ᱵᱮᱱ ᱥᱮᱸᱫᱽᱨᱟᱭ ᱠᱷᱟᱱ ᱦᱟᱜ ᱨᱳᱡᱽ ᱡᱮᱢᱚᱱ ᱟᱵᱚ ᱵᱚᱱ ᱨᱚᱯᱚᱲᱚᱜ ᱠᱟᱱᱟ ᱱᱚᱸᱜ-ᱚᱭ ᱢᱤᱫᱴᱮᱱ ᱯᱨᱚᱡᱮᱠᱴ ᱨᱮ ᱠᱟᱹᱢᱤᱭᱮᱫᱟ ᱾ ᱦᱳᱭᱥᱮ ᱾ ᱛᱚ ᱱᱚᱣᱟ ᱢᱤᱫᱴᱮᱱ ᱢᱤᱫ ᱵᱮᱲᱟ ᱨᱮᱱᱟᱜ ᱨᱳᱡᱽᱜᱟᱨ ᱫᱚ ᱦᱩᱭ ᱟᱠᱟᱱ ᱜᱮᱭᱟ, ᱯᱟᱴ ᱴᱟᱭᱤᱢ ᱠᱷᱚᱨᱪᱟ ᱞᱮᱠᱟ ᱫᱚ ᱢᱳᱵᱟᱭᱤᱞ ᱨᱤᱪᱟᱨᱪ ᱞᱮᱠᱟ ᱫᱚ ᱦᱳᱭᱥᱮ ᱾
ᱦᱩᱸ ᱦᱩᱸ᱾
ᱦᱳᱭ ᱜᱚᱝᱠᱮ ᱟᱸ ᱵᱟᱝ ᱟᱸᱡᱚᱢᱚᱜ ᱠᱟᱱ ᱛᱟᱵᱮᱱᱟ ᱨᱚᱲ᱾ ᱟᱵᱮᱱᱟᱜ ᱱᱤᱛᱚᱜ ᱢᱟ, ᱟᱸᱡᱚᱢᱮᱜ ᱠᱟᱱᱟ ᱵᱮᱱ? ᱦᱮᱞᱳ᱾